ᱟᱨ ᱡᱚᱦᱟᱨ ᱡᱚᱦᱟᱨ᱾
ᱪᱮᱫ ᱠᱚᱵᱮᱱ ᱪᱤᱠᱟᱹ ᱵᱟᱲᱟᱭᱮᱫ ᱦᱚᱸ ᱟᱹᱞᱤᱧ ᱵᱮᱥ ᱜᱮᱭᱟᱞᱤᱧ ᱟᱪᱷᱟ
ᱫᱤᱭᱮ ᱚᱲᱟᱜ ᱠᱚᱨᱮ ᱠᱚ ᱱᱟᱯᱟᱭ ᱵᱟᱲᱟ ᱜᱮᱭᱟ
ᱦᱚᱸ ᱚᱲᱟᱜ ᱠᱚᱨᱮ ᱱᱟᱯᱟᱭ ᱵᱟᱲᱟ ᱜᱮ ᱟᱵᱮᱱ ᱜᱮ ᱪᱮᱫ ᱞᱮᱠᱟ
ᱟᱹᱞᱤᱧ ᱦᱚᱸ ᱮᱠᱷᱚᱱ ᱱᱤᱛᱚᱜ ᱫᱷᱟᱹᱨᱤᱡ ᱫᱚᱞᱤᱧ ᱱᱟᱯᱟᱭ ᱵᱟᱲᱟ ᱜᱮᱭᱟ ᱟᱨᱠᱤ
ᱟᱪᱷᱟ ᱚᱲᱟᱜ ᱠᱚᱨᱮ
ᱚᱲᱟᱜ ᱠᱚᱨᱮ ᱮᱠᱷᱚᱱ ᱦᱚᱸ ᱚᱲᱟᱜ ᱠᱚᱨᱮ ᱦᱚᱸᱠᱚ ᱱᱟᱯᱟᱭ ᱵᱟᱲᱟ ᱜᱮᱭᱟ ᱛᱚ ᱜᱚᱝᱠᱮ ᱫᱟᱜ ᱡᱟᱹᱲᱤ ᱠᱚ ᱚᱠᱟᱞᱮᱠᱟ ᱚᱱᱟ ᱫᱤᱥᱚᱢ ᱫᱚ
ᱱᱚᱛᱮ ᱫᱟᱜ ᱡᱟᱹᱲᱤ ᱱᱮᱥᱢᱟ ᱛᱟᱭᱱᱚᱢ ᱟᱠᱟᱱᱟ ᱦᱟᱸᱜ
ᱟᱪᱪᱷᱟ ᱟᱪᱪᱷᱟ
ᱦᱳᱭ ᱚᱱᱟ ᱤᱭᱟᱹᱛᱮ ᱨᱚᱦᱚᱭ ᱠᱚᱦᱚᱸ ᱵᱟᱝ ᱮᱦᱚᱵ ᱦᱩᱭᱩ ᱟᱠᱟᱱᱟ
ᱚ ᱟᱪᱷᱟ ᱱᱚᱛᱮ ᱦᱚᱸ ᱪᱟᱥ ᱟᱵᱟᱫ ᱠᱚᱫᱚ ᱟᱣᱨᱤᱟᱜᱼᱟ ᱡᱮᱢᱚᱱ ᱫᱚ ᱴᱩᱠ ᱴᱟᱠ ᱢᱤᱫᱵᱟᱨ ᱫᱚᱠᱚ
ᱦᱩᱸ ᱦᱩᱸ ᱱᱛᱮᱦᱚᱸ ᱚᱱᱠᱟ ᱠᱟᱱ ᱜᱮᱭᱟ ᱱᱟᱜ
ᱛᱚ ᱛᱤᱱᱟᱹᱜ ᱜᱟᱱ ᱯᱷᱟᱹᱨᱪᱤ ᱯᱮ ᱪᱟᱥᱟ ᱜᱚᱝᱠᱮ ᱟᱯᱮ ᱚᱱᱛᱮ
ᱦᱮᱸ
ᱛᱤᱱᱟᱹᱜ ᱜᱟᱱ ᱟᱨᱠᱤᱯᱮ ᱪᱟᱥᱟ ᱯᱮ
ᱱᱚᱛᱮ ᱱᱚᱣᱟ ᱦᱩᱲᱩ ᱠᱚ ᱦᱩᱭᱱᱟ ᱟᱨᱦᱚᱸ ᱵᱟᱲᱜᱮ ᱠᱚᱨᱮ ᱡᱚᱱᱰᱨᱟ ᱠᱚ ᱵᱮᱸᱜᱟᱲ ᱠᱚ ᱚᱱᱟ ᱠᱚᱦᱚᱸ ᱤᱭᱟᱹ ᱦᱩᱭᱩᱜ ᱜᱮᱭᱟ
ᱟᱪᱪᱷᱟ ᱟᱪᱷᱟ ᱟᱪᱪᱷᱟ
ᱟᱫᱚ ᱱᱚᱛᱮ ᱫᱚ ᱦᱟᱸᱜ ᱢᱤᱫ ᱵᱮᱲᱮ ᱦᱩᱲᱩ ᱠᱚᱫᱚ ᱢᱤᱫ ᱤᱭᱟᱹ ᱜᱮᱞᱮ ᱪᱟᱥᱟ ᱢᱤᱫ ᱫᱷᱚᱢ ᱜᱮ ᱦᱟᱸᱜ ᱩᱱᱛᱮ ᱫᱚ
ᱟᱞᱮ ᱱᱚᱛᱮ ᱢᱟ ᱵᱟᱨ ᱥᱮᱨᱢᱟᱨ ᱨᱮ ᱵᱟᱨ ᱫᱷᱟᱣ ᱟᱨᱠᱤ
ᱟᱪᱷᱟ ᱛᱟᱨᱯᱮ ᱚᱱᱛᱮ ᱫᱚ ᱦᱟᱸᱜ ᱢᱟᱱᱮ ᱥᱩᱵᱤᱫᱷᱟ ᱚᱱᱠᱟ ᱠᱚ ᱮᱢ ᱟᱠᱟᱫ ᱯᱮᱭᱟ ᱡᱮᱢᱚᱱ ᱵᱳᱨᱤᱝ ᱠᱚ
ᱦᱮᱸ ᱠᱤᱪᱷᱩ ᱠᱤᱪᱷᱩ ᱮᱞᱟᱠᱟ ᱥᱮ ᱠᱤᱪᱷᱩ ᱠᱤᱪᱷᱩ ᱟᱹᱛᱩ ᱠᱚᱨᱮ ᱫᱚ ᱤᱱᱠᱟᱹ ᱢᱮᱱᱟᱜᱼᱟ ᱡᱮ ᱥᱮᱞᱚ ᱥᱮ ᱢᱤᱱᱤ ᱨᱮᱭᱟᱜ ᱵᱮᱵᱚᱥᱛᱷᱟ ᱟᱨ ᱟᱞᱮ ᱱᱚᱛᱮ ᱫᱚ ᱫᱷᱚᱨᱚᱱ ᱫᱚ ᱦᱤᱡᱩᱜᱼᱟ ᱟᱞᱮ ᱫᱚ ᱠᱮᱱᱮᱞ ᱫᱟᱜ ᱨᱮᱭᱟᱜ ᱞᱮ ᱧᱟᱢᱟ ᱥᱩᱵᱤᱫᱷᱟ ᱟᱨ ᱱᱤᱭᱟᱹ ᱵᱚᱨᱥᱟ ᱨᱮᱫᱚ ᱟᱫᱚ ᱱᱚᱜᱚᱭ ᱥᱮᱨᱢᱟ ᱫᱟᱜ ᱡᱟᱹᱲᱤ ᱛᱮᱜᱮ ᱦᱩᱭ ᱜᱚᱫᱚᱜ ᱦᱩᱭ ᱜᱚᱫᱚᱜᱼᱟ ᱟᱨᱠᱤ
ᱚ ᱦᱚ ᱱᱚᱛᱮ ᱦᱚᱸᱫᱚ ᱚᱱᱠᱟ ᱤᱭᱟᱹ ᱠᱚᱫᱚ ᱦᱟᱜ ᱵᱟᱹᱱᱩᱜᱼᱟ ᱡᱟᱦᱟᱱᱟᱜ ᱥᱩᱵᱤᱫᱷᱟ ᱠᱚᱫᱚ ᱡᱟᱦᱟᱸ ᱥᱮ ᱱᱚᱣᱟ ᱡᱟᱹᱲᱤ ᱫᱟᱜᱽ ᱠᱷᱟᱱ ᱚᱱᱟ ᱛᱮᱜᱮ ᱦᱟᱜ ᱨᱚᱦᱚᱭ ᱵᱟᱲᱟ ᱦᱩᱭᱩᱜᱼᱟ
ᱟᱪᱷᱟ ᱟᱪᱷᱟ ᱛᱚ ᱟᱯᱮ ᱚᱱᱛᱮ ᱫᱚ ᱥᱮᱨᱢᱟ ᱡᱟᱹᱲᱤ ᱵᱷᱚᱨᱥᱟ ᱜᱮᱯᱮ ᱪᱟᱥ ᱜᱮᱭᱟ
ᱦᱳᱭ
ᱟᱪᱷᱟ ᱟᱪᱷᱟ ᱛᱚ ᱥᱚᱵᱡᱤ ᱥᱚᱵᱡᱤ ᱠᱚ ᱪᱮᱫ ᱠᱚᱯᱮ ᱞᱟᱜᱟᱣ ᱠᱮᱫᱟ ᱟᱨᱠᱤ ᱱᱤᱭᱟᱹ ᱵᱟᱨ
ᱱᱤᱭᱟᱹ ᱵᱟᱨ ᱵᱮᱸᱜᱟᱲ ᱞᱟᱜᱟᱣ ᱦᱩᱭ ᱟᱠᱟᱱᱟᱱᱟ ᱦᱟᱜ
ᱟᱪᱷᱟ ᱟᱪᱷᱟ ᱟᱪᱷᱟ
ᱦᱳᱭ
ᱛᱚ ᱛᱤᱱᱟᱹᱜ ᱜᱟᱱ ᱮᱨᱤᱭᱟ ᱛᱮᱯᱮ ᱨᱚᱦᱚᱭᱟ ᱟᱨᱠᱤ ᱵᱮᱸᱜᱟᱲ ᱠᱚ
ᱱᱚᱝᱠᱟ ᱟᱹᱠᱷᱨᱤᱧ ᱡᱚᱝ ᱞᱮᱠᱟ ᱫᱚ ᱦᱟᱜ ᱵᱟᱝᱜᱮ ᱡᱮᱢᱚᱱ ᱦᱳᱭ
ᱚᱲᱟᱜ ᱡᱚᱢ ᱞᱮᱠᱟ ᱚᱲᱟᱜ ᱩᱛᱩ ᱡᱚᱢ ᱞᱮᱠᱟ ᱟᱪᱷᱟ ᱟᱪᱷᱟ ᱛᱚ ᱟᱯᱮ ᱚᱱᱟ ᱮ ᱮᱞᱟᱠᱟ ᱠᱚᱨᱮ ᱟᱨᱠᱤ ᱤᱱᱠᱟᱹ ᱮᱠᱷᱚᱱᱳ ᱪᱟᱥ ᱜᱮᱭᱟ ᱠᱚ ᱟᱨᱠᱤ ᱰᱷᱮᱨᱧᱚᱜ ᱚᱱᱠᱟ ᱥᱚᱵᱡᱤ ᱴᱚᱵᱡᱤ ᱟᱠᱷᱨᱤᱧ ᱵᱟᱠᱷᱨᱟᱛᱮ ᱪᱮᱫᱠᱟ ᱦᱩᱭᱩᱜᱼᱟ ᱟᱨᱠᱤ ᱚᱱᱛᱮ
ᱦᱚᱸ ᱪᱟᱥ ᱜᱮᱭᱟ ᱠᱚ ᱠᱩᱵᱤ ᱦᱩᱭᱮᱱᱟ ᱵᱤᱞᱟᱹᱛᱤ ᱦᱩᱭᱮᱱᱟ ᱵᱮᱸᱜᱟᱲ ᱡᱚᱛᱚ ᱠᱤᱪᱷᱩ ᱜᱮᱠᱚ ᱪᱟᱥᱟ ᱦᱮ ᱟᱞᱮ ᱥᱩᱨ ᱨᱮᱜᱮ ᱱᱟᱹᱭ ᱢᱮᱱᱟᱜᱼᱟ ᱱᱟᱜ ᱢᱟᱨᱟᱝ ᱜᱟᱰᱟ ᱱᱟᱜ
ᱟᱪᱷᱟ ᱟᱪᱷᱟ ᱟᱪᱷᱟ
ᱛᱚ ᱚᱱᱟ ᱥᱩᱨ ᱨᱮ ᱡᱟᱦᱟᱸ ᱛᱤᱱᱟᱹᱜ ᱢᱮᱱᱟᱜ ᱠᱚᱣᱟ ᱥᱮ ᱩᱱᱠᱩ ᱫᱚ ᱠᱤᱪᱷᱩᱜᱟᱱ ᱠᱚ ᱪᱟᱥ ᱜᱮᱭᱟ
ᱟᱪᱪᱷᱟ ᱟᱪᱪᱷᱟ ᱟᱪᱷᱟ
ᱟᱨ ᱜᱟᱹᱰᱤ ᱛᱮ ᱢᱟᱱᱮ ᱟᱠᱷᱨᱤᱧ ᱦᱚᱸᱠᱚ ᱤᱫᱤ ᱜᱮᱭᱟ ᱰᱷᱮᱨ ᱰᱷᱮᱨ ᱜᱮ
ᱟᱪᱷᱟ ᱟᱪᱷᱟ ᱛᱚ ᱚᱱᱛᱮ ᱫᱚ ᱠᱳᱱᱳ ᱥᱚᱥᱟ ᱟᱹᱞᱩ ᱤᱱᱠᱟᱹᱱᱟᱜ ᱠᱳᱱᱳ ᱠᱤᱪᱷᱩ ᱵᱟᱠᱚ ᱪᱟᱥᱟ ᱚᱱᱛᱮ
ᱟᱹᱞᱩ ᱠᱚ ᱪᱟᱥ ᱜᱮᱭᱟ ᱠᱚ ᱟᱹᱞᱩ ᱦᱚᱸ
ᱟᱪᱷᱟ ᱟᱪᱷᱟ
ᱦᱮᱸ ᱟᱫᱚ ᱟᱞᱩ ᱫᱚ ᱦᱟᱸᱜ ᱱᱚᱣᱟ ᱮᱨᱤᱭᱟ ᱦᱮᱸ
ᱦᱮᱸ ᱜᱚᱢᱠᱮ ᱞᱟᱹᱭ ᱵᱤᱱ ᱢᱟ
ᱞᱟᱹᱭᱟᱞᱤᱧ ᱟᱹᱞᱩ ᱫᱚ ᱦᱟᱸᱜ ᱱᱚᱣᱟ ᱮᱨᱤᱭᱟ ᱫᱚ ᱩᱱᱟᱹᱜ ᱫᱚ ᱵᱟᱝᱟ ᱠᱤᱪᱷᱩᱠ- ᱜᱟᱱ ᱠᱚ ᱪᱟᱥᱟ ᱩᱱᱟᱹᱜ ᱡᱟᱹᱥᱛᱤ ᱩᱛᱟᱹᱨ ᱫᱚ ᱵᱟᱝᱟ
ᱟᱪᱷᱟ
ᱦᱮᱸ ᱱᱚᱣᱟ ᱠᱚᱯᱤ ᱦᱩᱭᱱᱟ ᱤᱭᱟᱹ ᱚᱱᱟ ᱠᱚᱫᱚ ᱡᱟᱹᱥᱛᱤ ᱠᱚ ᱪᱟᱥᱟ
ᱟᱪᱪᱷᱟ ᱟᱪᱷᱟ ᱛᱚ ᱟ- -ᱯᱮ ᱚᱱᱛᱮ ᱯᱚᱨᱚᱵᱽ ᱯᱟᱛᱟ ᱫᱚ ᱪᱮᱫᱠᱟ ᱦᱩᱭᱩᱜᱼᱟ ᱟᱨᱠᱤ ᱦᱩᱭᱩᱜ ᱜᱮᱭᱟ ᱥᱮ ᱵᱟᱝ ᱦᱩᱭᱩᱜᱼᱟ
ᱦᱚᱸ ᱯᱚᱨᱚᱵᱽ ᱯᱟᱛᱟ ᱦᱩᱭᱩᱜ ᱜᱮᱭᱟ ᱡᱮᱢᱚᱱ ᱱᱚᱣᱟ ᱟᱵᱚ ᱟᱵᱚᱣᱟᱜ ᱦᱩᱭᱱᱟ ᱮᱸᱜ ᱥᱤᱫᱩ ᱠᱟᱹᱱᱩ ᱦᱩᱞ ᱢᱟᱦᱟ ᱚᱱᱟ ᱦᱚᱸ ᱵᱚᱸᱜᱟᱼ ᱵᱩᱨᱩ ᱦᱩᱭᱩᱜ ᱜᱮᱭᱟ ᱟᱨ ᱱᱚᱣᱟ ᱦᱩᱭᱱᱟ ᱛᱟᱵᱚᱱ ᱟᱵᱚᱣᱟᱜ ᱮ ᱟᱵᱚᱭᱤᱡ ᱚᱞ ᱜᱩᱨᱩ ᱯᱚᱱᱰᱤᱛ ᱨᱟᱹᱜᱷᱩᱱᱟᱛᱷ ᱢᱩᱨᱢᱩᱣᱟᱜ ᱡᱟᱦᱟᱸ ᱡᱟᱱᱟᱢ ᱢᱟᱦᱟ ᱠᱚ ᱚᱱᱟ ᱠᱚᱦᱚᱸ ᱢᱟᱱᱟᱣ ᱵᱟᱲᱟ ᱦᱩᱭᱩᱜ ᱜᱮᱭᱟ ᱦᱮᱸ
ᱟᱪᱪᱷᱟ ᱛᱤᱱᱟᱹᱜ ᱢᱚᱸᱡᱽ ᱟᱨᱠᱤ ᱚᱱᱛᱮ ᱯᱮ ᱢᱟᱱᱟᱣ ᱜᱮᱭᱟ ᱟᱨᱠᱤ
ᱮᱸ ᱢᱟᱱᱟᱣ ᱜᱮᱭᱟᱞᱮ ᱤᱱᱠᱟᱹ ᱵᱮᱥᱤ ᱫᱷᱟᱨᱟ ᱜᱮ ᱱᱚᱰᱮ ᱱᱚᱣᱟ ᱤᱭᱟᱹ ᱫᱚ
ᱟᱪᱪᱷᱟ ᱟᱪᱪᱷᱟ ᱟᱪᱷᱟ
ᱦᱚᱭ
ᱛᱚ ᱟᱨᱦᱚ ᱮᱴᱟᱜ ᱠᱤᱪᱷᱩ ᱡᱟᱦᱟᱸ ᱟᱨᱠᱤ ᱫᱤᱥᱚᱢ ᱦᱚᱲ ᱠᱚ ᱵᱟᱲᱟᱭᱟ ᱚᱱᱠᱟᱱᱟᱜ ᱠᱳᱱᱳ ᱯᱚᱨᱚᱵᱽ ᱯᱟᱛᱟ ᱟᱨᱠᱤ ᱡᱟᱦᱟᱸ ᱥᱟᱹᱜᱤᱧ ᱥᱟᱹᱜᱤᱧ ᱠᱚ ᱪᱟᱞᱟᱜᱼᱟ ᱚᱱᱠᱟᱱᱟᱜ ᱠᱳᱱᱳ ᱦᱮᱱᱟᱜᱼᱟ ᱟᱯᱮ ᱚᱱᱛᱮ ᱯᱚᱨᱚᱵᱽ ᱯᱟᱛᱟ ᱟᱨᱠᱤ
ᱦᱚᱸ ᱢᱮᱱᱟᱜᱼᱟ ᱡᱮᱢᱚᱱ ᱵᱩᱨᱩ ᱯᱟᱛᱟ ᱚᱱᱟ ᱫᱚᱠᱚ ᱞᱟᱹᱭᱟ ᱠᱟᱞᱟᱯᱚᱛᱚᱨ ᱟᱨ ᱦᱩᱭᱱᱟ ᱠᱟᱹᱦᱟᱭ ᱥᱳᱞ ᱟᱨ ᱜᱚᱴᱟ ᱥᱤᱞᱟᱹ ᱚᱱᱟ ᱠᱚ ᱯᱟᱞᱮᱫ ᱵᱤᱱ ᱟ ᱸᱡᱚᱢ ᱵᱟᱲᱟ ᱟᱠᱟᱜᱼᱟ
ᱟᱪᱪᱷᱟ ᱟᱪᱪᱷᱟ ᱟᱪᱪᱷᱟ ᱦᱮᱸ ᱵᱩᱨᱩ ᱯᱟᱛᱟ ᱫᱚᱞᱤᱧ ᱟᱸᱡᱚᱢ ᱵᱟᱲᱟ ᱟᱠᱟᱫᱟ ᱟᱨᱠᱤ
ᱦᱮᱸ ᱚᱱᱟ ᱠᱚᱜᱮ ᱱᱟᱜ ᱚᱱᱠᱟ ᱡᱷᱟᱹᱞ ᱡᱷᱟᱹᱞ ᱠᱚᱨᱮᱱ ᱦᱚᱲ ᱠᱚᱠᱚ ᱦᱤᱡᱩᱜᱼᱟ
ᱟᱪᱷᱟ ᱟᱪᱷᱟ ᱚᱱᱟ ᱟᱵᱩ- ᱵᱩᱨᱩ ᱯᱟᱛᱟ ᱨᱮᱫᱚ ᱛᱤᱥ ᱠᱚ ᱯᱚᱨᱚᱵᱟ ᱟᱨᱠᱤ ᱚᱸᱰᱮ ᱫᱚ ᱥᱮ ᱯᱩᱡᱟᱹ ᱯᱟᱥᱟ ᱛᱤᱥ ᱠᱚ ᱠᱚᱨᱟᱣᱟ ᱟᱨᱠᱤ ᱚᱱᱟ
ᱦ ᱚᱱᱟ ᱫᱚ ᱦᱟᱸᱜ ᱱᱤᱭᱟᱹ ᱪᱟᱸᱫᱳ ᱜᱮ ᱱᱚᱜᱼᱚᱭ
ᱦᱮᱸ ᱜᱚᱢᱠᱮ ᱞᱟᱹᱭ ᱵᱤᱱ
ᱦᱮᱸ ᱱᱚᱣᱟ ᱢᱟᱹᱭᱱᱟᱹ ᱜᱮ ᱦᱟᱸᱜ ᱠᱚ ᱢᱟᱱᱟᱣᱟ ᱚᱱᱟ ᱫᱚ ᱵᱩᱨᱩ ᱯᱟᱛᱟ ᱫᱚ ᱦᱟᱸᱜ᱾
ᱟᱪᱪᱷᱟ ᱟᱪᱪᱷᱟ
ᱦᱳᱭ ᱟᱫᱚ ᱱᱤᱛᱳ ᱦᱮᱸ
ᱪᱮᱫ ᱞᱮᱠᱟ ᱠᱚ ᱚᱰᱮ ᱯᱩᱡᱟᱹ ᱟᱨᱠᱤ ᱚᱸᱰᱮ ᱦᱩᱭᱳᱼᱟ ᱥᱮ ᱪᱮᱫ ᱩᱯᱚᱞᱚᱠᱠᱷᱮ ᱟᱨᱠᱤ ᱚᱸᱰᱮ ᱫᱚ ᱯᱟᱛᱟ ᱠᱤ ᱠᱚ ᱧᱮᱞᱟ ᱥᱮ ᱠᱚᱨᱟᱣ
ᱚᱸᱰᱮ ᱫᱚ ᱦᱟᱸᱜ ᱠᱷᱟᱹᱞᱤ ᱵᱚᱸᱜᱟ ᱵᱩᱨᱩ ᱜᱮ ᱱᱟᱜ ᱦᱩᱭᱩᱜᱼᱟ᱾ ᱟᱨ ᱚᱱᱟ ᱥᱟᱶᱻᱥᱟᱶ ᱡᱟᱛ ᱮᱱᱟᱹᱜ ᱠᱤᱨᱤᱧ ᱟᱠᱷᱨᱤᱧ ᱡᱟᱦᱟᱱᱟᱜ ᱠᱚ ᱚᱱᱟ ᱠᱚᱻᱠᱚ ᱤᱫᱤ ᱠᱟᱜ ᱜᱮᱭᱟ ᱤᱫᱤ ᱫᱚᱻ ᱟᱫᱚ ᱚᱸᱰᱮ ᱫᱚᱱ ᱦᱟᱸᱜ ᱱᱚᱣᱟ ᱫᱟᱜ ᱡᱟᱹᱲᱤ ᱵᱟᱠᱷᱨᱟ ᱜᱮ ᱦᱟᱸᱜ ᱵᱚᱸᱜᱟ ᱫᱚᱠᱚ ᱵᱚᱸᱜᱟᱭᱟ ᱟᱨ ᱡᱟᱦᱟᱸᱭ ᱠᱚ ᱡᱮᱢᱚᱱᱻ ᱡᱟᱦᱟᱸᱭᱟᱜ ᱪᱮᱫ ᱠᱚ ᱚᱥᱩᱵᱤᱫᱷᱟ ᱚᱱᱟ ᱚᱱᱟ ᱨᱮᱱᱟᱜ ᱢᱟᱱᱥᱤᱠ ᱠᱚ ᱮᱢ ᱜᱮᱭᱟ ᱱᱟᱦᱟᱜ ᱚᱸᱰᱮ ᱫᱚᱻ
ᱟᱪᱷᱟ ᱻᱟᱪᱷᱟ ᱻᱟᱪᱷᱟ
ᱡᱟᱦᱟᱱᱟᱜ ᱚᱱᱠᱟ ᱯᱟᱛᱟ ᱥᱮ ᱤᱭᱟᱹ ᱠᱚᱫᱚ ᱱᱟᱜ ᱵᱟᱝ ᱦᱩᱭᱩᱜ ᱛᱟᱦᱮᱱᱟ ᱾
ᱟᱪᱷᱟᱻᱟᱪᱷᱟ
ᱦᱮᱸ
ᱛᱚ ᱚᱱᱟ ᱢᱟ ᱟᱹᱰᱤ ᱵᱮᱥ ᱠᱟᱛᱷᱟ ᱜᱮᱵᱤᱱ ᱢᱮᱱ ᱟᱠᱟᱫᱟ ᱡᱮ ᱚᱸᱰᱮ ᱫᱟᱜ ᱡᱟᱹᱲᱤ ᱱᱤᱭᱮ ᱯᱩᱡᱟᱹ ᱯᱟᱥᱟᱣ ᱦᱩᱭᱩᱜᱼᱟ ᱡᱮ ᱫᱟᱜ ᱡᱟᱹᱲᱤ ᱦᱚᱸ ᱟᱵᱚᱣᱟᱜ ᱫᱚᱨᱠᱟᱨ ᱠᱟᱱᱟ ᱾
ᱫᱚᱨᱠᱟᱨ ᱠᱟᱱᱟ ᱦᱳᱭᱻ
ᱱᱚᱜᱻᱚᱭ ᱡᱮ ᱧᱮᱸᱞ ᱮᱫ ᱜᱮᱭᱟ ᱵᱚᱱ ᱡᱮ ᱫᱟᱨᱮ ᱱᱟᱹᱲᱤ ᱠᱚ ᱠᱚᱢ ᱪᱟᱵᱟᱜ ᱠᱟᱱᱟ ᱾ ᱛᱚ ᱱᱚᱣᱟ ᱵᱟᱨᱮ ᱛᱮ ᱟᱵᱮᱱ ᱪᱮᱫ ᱵᱮᱤᱱ ᱢᱮᱱᱟ ᱟᱨ ᱠᱤ ᱡᱟᱦᱟᱸᱱ ᱚ ᱡᱟᱦᱟᱸ ᱫᱟᱨᱟᱭ ᱛᱟᱵᱚᱻ ᱚᱠᱤᱞ ᱵᱚᱱ ᱵᱟᱧᱪᱟᱣ ᱨᱩᱣᱟᱹᱲ ᱫᱟᱲᱮᱭᱟᱭᱟ ᱥᱮ ᱱᱤᱝᱠᱟᱹ ᱥᱚᱢᱚᱭ ᱨᱮ ᱫᱟᱜ ᱡᱟᱹᱲᱤ ᱠᱚᱵᱚᱱ ᱧᱟᱢᱟ ᱥᱮ ᱱᱤᱝᱴᱟᱹᱱ ᱥᱤᱛᱩᱝ ᱫᱤᱱ ᱦᱚᱸ ᱩᱱᱟᱹᱜ ᱟᱱᱟᱴ ᱟᱨᱠᱤ ᱵᱟᱝ ᱵᱩᱡᱷᱟᱹᱜᱼᱟ ᱩᱱᱟᱹᱜ ᱥᱤᱛᱩᱝ ᱠᱚᱦᱚᱸ ᱵᱟᱝ ᱞᱟᱜᱟᱣ ᱟᱵᱚᱱᱟ ᱛᱚ ᱚᱱᱟ ᱵᱟᱨᱮ ᱥᱮ ᱪᱮᱫ ᱞᱮᱠᱟ ᱵᱷᱟᱵ ᱛᱮᱵᱚᱱ ᱟᱨ ᱪᱮᱫ ᱞᱮᱠᱟ ᱨᱩᱠᱷᱤᱭᱟᱹᱟᱹ ᱞᱮᱠᱷᱟᱱ ᱟᱵᱚ ᱱᱚᱣᱟ ᱠᱷᱚᱱᱟᱜ ᱵᱚᱱ ᱨᱤᱠᱳᱵᱷᱟᱨ ᱫᱟᱲᱮᱭᱟᱜᱼᱟ ᱟᱨᱠᱤ
ᱟᱪᱷᱟ ᱚᱱᱟ ᱫᱚ ᱟᱹᱞᱤᱧ ᱦᱤᱥᱟᱹᱵ ᱛᱮᱫᱚ ᱟᱸᱜ ᱚᱱᱠᱟᱞᱤᱧ ᱢᱮᱱᱮᱫᱼᱟ ᱡᱮᱢᱚᱱ ᱡᱟᱦᱟᱸ ᱚᱲᱟᱜ ᱥᱩᱨ ᱠᱚᱨᱮᱫ ᱱᱟᱦᱟᱜ ᱡᱟᱦᱟᱸᱛᱤᱱᱟᱹᱜ ᱜᱮᱻ ᱯᱷᱟᱸᱠᱟ ᱡᱟᱭᱜᱟ ᱠᱚ ᱢᱮᱱᱟᱜᱼᱟ ᱵᱟᱵᱚᱱ ᱪᱟᱥ ᱵᱟᱲᱟᱭᱮᱫᱼᱟ ᱦᱟᱸᱜ ᱛᱚ ᱚᱱᱠᱟᱱ ᱡᱟᱭᱜᱟ ᱠᱚᱨᱮ ᱡᱮᱢᱚᱱ ᱩᱞ ᱫᱟᱨᱮ ᱠᱚᱻ ᱥᱮ ᱱᱚᱣᱟ ᱯᱤᱭᱟᱹᱨᱤ ᱫᱟᱨᱮ ᱠᱚ ᱡᱚᱢ ᱡᱤᱱᱤᱥ ᱡᱟᱦᱟᱸ ᱛᱤᱱᱟᱹᱜ ᱜᱮ ᱡᱩᱫᱤ ᱵᱚᱱ ᱨᱚᱻ ᱻᱦᱚᱭᱟ ᱚᱱᱟ ᱟᱹᱰᱤ ᱯᱷᱟᱭᱫᱟ ᱦᱩᱭᱩᱜ ᱛᱟᱵᱚᱱᱟ ᱪᱤᱠᱟᱹᱛᱮ ᱢᱤᱫ ᱦᱤᱥᱟᱹᱵ ᱛᱮᱻ ᱟᱵᱚᱣᱟᱸᱜ ᱫᱟᱨᱮ ᱦᱚᱸ ᱥᱟᱸᱜᱮᱜ ᱛᱟᱵᱚᱱᱟ ᱾ ᱟᱨ ᱚᱱᱟ ᱥᱟᱶᱻᱥᱟᱶ ᱛᱮ ᱠᱤᱪᱷᱩᱜᱟᱱ ᱡᱚ ᱦᱚᱸ ᱡᱚᱢ ᱵᱚᱱ ᱧᱟᱢᱼᱟ
ᱦᱚᱸᱦᱚᱸ
ᱚᱱᱟ ᱠᱚᱵᱚᱱ ᱞᱟᱜᱟᱣ ᱞᱮᱠᱷᱟᱱ ᱵᱷᱟᱹᱜᱤ ᱦᱩᱭ ᱠᱚᱜ ᱛᱟᱵᱚᱱᱟ ᱾
ᱟᱪᱷᱟᱻᱟᱪᱷᱟ ᱟᱹᱰᱤ ᱵᱮᱥ ᱠᱟᱛᱷᱟ ᱵᱮᱤᱱ ᱢᱮᱱ ᱠᱟᱫᱟ ᱡᱮ ᱵᱟᱝᱢᱟ ᱫᱟᱨᱮ ᱨᱚᱦᱚᱭ ᱦᱚᱸ ᱟᱹᱰᱤᱜᱮᱻ ᱫᱚᱨᱠᱟᱨ ᱠᱟᱱ ᱛᱟᱵᱚᱱᱟ ᱟᱨ ᱱᱤᱭᱟᱹ ᱟᱵᱚ ᱚᱲᱟᱜ ᱯᱟᱥᱮ ᱠᱚᱨᱮ ᱵᱚᱱ ᱨᱚᱦᱚᱭ ᱫᱟᱲᱮᱭᱟᱜᱼᱟ ᱡᱟᱦᱟᱸ ᱠᱚᱣᱟᱜ ᱫᱚ ᱟᱵᱚ ᱦᱚᱸᱻ ᱟᱵᱚ ᱦᱚᱸᱵᱚᱱ ᱧᱟᱢᱟ ᱚᱱᱟ ᱫᱟᱨᱮ ᱠᱷᱚᱱᱟᱜ ᱡᱚᱻᱵᱤᱞᱤ ᱠᱚ ᱛᱚ ᱚᱱᱠᱟᱱᱟᱜ ᱠᱚᱦᱚᱸ ᱵᱚᱱ ᱞᱟᱜᱟᱣ ᱫᱟᱲᱮᱭᱟᱜᱼᱟ ᱡᱟᱦᱟᱸ ᱫᱟᱨᱟᱭᱛᱮ ᱫᱟᱲᱮ ᱫᱟᱨᱮ ᱦᱚᱸ ᱵᱟᱹᱲᱛᱤ ᱥᱤᱜ ᱛᱟᱵᱚᱱᱟ ᱟᱨ ᱡᱚᱢ ᱦᱚᱸᱵᱚᱱ ᱧᱟᱢᱟ ᱟᱨᱠᱤ ᱟᱹᱰᱤ ᱠᱟᱛᱷᱟ ᱫᱚᱧ ᱢᱮᱱ ᱟᱠᱟᱫᱟ ᱛᱚ ᱦᱤᱡᱩᱜ ᱠᱟᱱ ᱡᱮᱱᱟᱨᱮᱥᱚᱱ ᱡᱟᱦᱟᱸᱭ ᱟᱨᱠᱤ ᱠᱚ ᱦᱤᱡᱩᱜᱼᱟ ᱛᱚ ᱩᱱᱠᱩ ᱜᱤᱫᱟᱹᱨ ᱠᱩ ᱚᱠᱟᱞᱮᱠᱟᱱ ᱟᱨᱠᱤ ᱥᱮᱪᱮᱫ ᱵᱚᱱ ᱮᱢᱟ ᱠᱚ ᱠᱷᱟᱱ ᱟᱨᱠᱤ ᱱᱤᱭᱟᱹ ᱠᱚᱻ ᱯᱚᱨᱤᱵᱮᱥ ᱟᱨᱠᱤ ᱟᱨᱚ ᱱᱟᱯᱟᱭ ᱛᱮᱠᱚ ᱫᱚᱦᱚ ᱫᱟᱲᱮᱭᱟᱜ ᱞᱮᱠᱟ ᱠᱚᱻ ᱠᱟᱹᱢᱤ ᱤᱫᱤᱭᱟ ᱟᱨ ᱚᱱᱟ ᱵᱟᱨᱮ ᱛᱮ ᱠᱟᱹᱴᱤᱡ ᱵᱤᱱ ᱞᱟᱹᱭ ᱞᱮᱠᱷᱟᱱ ᱟᱨᱠᱤ ᱱᱟᱯᱟᱭ ᱞᱤᱧ ᱵᱩᱡᱷᱟᱹᱣ ᱠᱮᱭᱟ ᱾
ᱦᱮᱸ ᱟᱵᱚ ᱫᱚ ᱢᱚᱛᱞᱚᱵ ᱟᱹᱰᱤᱜᱟᱱ ᱡᱟᱭᱜᱟ ᱨᱮᱜᱮ ᱱᱚᱝᱠᱟ ᱦᱚᱸ ᱢᱮᱱᱟᱜᱼᱟ ᱡᱮᱢᱚᱱ ᱯᱞᱟᱥᱴᱤᱠ ᱮᱢᱟᱱ ᱠᱚ ᱵᱟᱲᱜᱮ ᱠᱚᱨᱮ ᱠᱚ ᱜᱤᱰᱤ ᱠᱟᱜ ᱠᱟᱱᱟ ᱥᱮᱻ ᱟᱫᱚ ᱚᱱᱟ ᱠᱚᱫᱚᱭ ᱟᱵᱚᱣᱟᱜ ᱚᱛ ᱦᱚᱭ ᱠᱷᱟᱨᱟᱯ ᱮᱭᱟᱭ ᱾ ᱛᱚ ᱚᱱᱟ ᱠᱚᱫᱚ ᱢᱤᱫ ᱡᱟᱭᱜᱟ ᱨᱮ ᱦᱩᱱᱟᱹᱝ ᱫᱚᱦᱚ ᱠᱟᱛᱮ ᱛᱮ ᱟᱛᱟᱨ ᱜᱤᱰᱤ ᱠᱟᱜ ᱠᱷᱟᱱ ᱚᱱᱟ ᱫᱚ ᱵᱮᱥ ᱠᱚᱜᱼᱟ ᱚᱱᱟ ᱠᱚᱦᱚᱸ ᱵᱚᱱ ᱞᱟᱹᱭ ᱪᱮᱫ ᱟᱠᱚᱣᱟ ᱟᱨ ᱡᱮᱢᱚᱱ ᱡᱟᱦᱟᱸ ᱞᱤᱧᱸ ᱞᱟᱹᱭ ᱠᱮᱫ ᱞᱮᱠᱟ ᱫᱟᱨᱮ ᱡᱩᱜᱟᱱ ᱦᱮᱸ ᱡᱚᱢ ᱡᱤᱱᱤᱥ ᱫᱟᱨᱮ ᱠᱚᱵᱚᱱ ᱞᱟᱜᱟᱣ ᱦᱚᱪᱚ ᱠᱚᱢᱟ ᱟᱨ ᱵᱟᱸᱠᱷᱟᱱ ᱡᱟᱦᱟᱱ ᱫᱟᱨᱮ ᱠᱚᱦᱚᱸ ᱵᱚᱱ ᱞᱟᱜᱟᱣ ᱫᱟᱲᱮᱭᱟᱜ ᱜᱮᱭᱟ ᱚᱱᱠᱟ ᱫᱚ ᱵᱟᱝ ᱠᱟᱱᱟ ᱡᱮ ᱤᱱᱟᱹ ᱡᱚᱢ ᱫᱟᱨᱮ ᱥᱩᱱᱩᱝ ᱜᱮ ᱦᱟᱸᱜ ᱵᱚᱱ ᱞᱟᱜᱟᱼᱟ
ᱟᱪᱪᱷᱟ ᱟᱪᱪᱷᱟ
ᱦᱮᱸ ᱟᱨ ᱱᱚᱣᱟ ᱢᱤᱫᱴᱮᱡ ᱦᱩᱭᱩᱜ ᱠᱟᱱᱟ ᱡᱮᱢᱚᱱ ᱵᱩᱨᱩ ᱠᱚᱨᱮ ᱮᱢᱟᱱ ᱠᱚᱨᱮ ᱵᱟᱵᱚᱱ ᱫᱷᱚᱨᱟᱣ ᱦᱚᱪᱚ ᱟᱠᱚ ᱢᱟ ᱜᱤᱫᱽᱨᱟᱹ ᱠᱚ ᱚᱱᱟ ᱠᱚᱵᱚᱱ ᱪᱮᱫ ᱟᱠᱚᱣᱟ
ᱦᱮᱸ ᱦᱮᱸ ᱛᱚ ᱟᱹᱰᱤ ᱵᱮᱥ ᱵᱤᱱ ᱞᱟᱹᱭ ᱠᱮᱫᱟ ᱡᱮ ᱦᱚᱜᱼᱚ ᱱᱚᱣᱟ ᱵᱩᱨᱩ ᱠᱚᱨᱮ ᱦᱚᱸ ᱵᱤᱨ ᱠᱚᱨᱮ ᱦᱚᱸ ᱥᱮᱸᱜᱮᱞ ᱠᱚ ᱫᱷᱚᱨᱟᱣᱟᱜ ᱠᱟᱱᱟ ᱛᱚ ᱱᱤᱭᱟᱹ ᱠᱚ ᱡᱟᱛᱮ ᱟᱞᱚ ᱠᱚ ᱫᱷᱚᱨᱟᱣ ᱢᱟ ᱱᱤᱭᱟᱹ ᱠᱚᱵᱚᱱ ᱞᱟᱹᱭ ᱥᱮᱬᱟ ᱟᱠᱚᱣᱟ ᱥᱮ ᱟᱵᱚ ᱦᱚᱵᱚᱱ ᱵᱟᱨᱚᱱ ᱟᱠᱚᱣᱟ ᱛᱚ ᱟᱵᱚ ᱦᱚᱸ ᱪᱮᱥᱴᱟᱭᱟᱵᱚᱱ ᱱᱟᱯᱟᱭ ᱛᱮ ᱫᱚᱦᱚ ᱮᱲᱮᱠᱷᱟᱱ ᱦᱤᱡᱩᱜ ᱠᱟᱱ ᱡᱮᱱᱟᱨᱮᱥᱮᱱ ᱩᱱᱠᱩ ᱦᱚᱸ ᱟᱵᱚ ᱧᱮᱞ ᱛᱮᱜᱮ ᱠᱚ ᱥᱮᱬᱟᱭᱟ ᱛᱚ ᱚᱱᱟ ᱠᱷᱟᱹᱛᱤᱨ ᱛᱮ ᱟᱵᱚ ᱦᱚᱸ ᱱᱟᱯᱟᱭ ᱛᱮ ᱫᱚᱦᱚ ᱞᱟᱜᱟᱣ ᱟᱵᱚᱱᱟ
ᱩᱸ
ᱛᱚ ᱦᱚᱜ ᱚᱭ ᱡᱮ ᱯᱨᱚᱠᱤᱛᱤ ᱠᱷᱚᱱᱟᱜ ᱩᱱᱟᱹᱜ ᱵᱚᱱ ᱧᱟᱢ ᱮᱫᱟ ᱟᱵᱚ ᱡᱩᱫᱤ ᱵᱟᱵᱚᱱ ᱠᱚᱨᱟᱣᱟ ᱡᱮ ᱦᱚᱜᱼᱚᱭ ᱡᱮ ᱟᱸ ᱯᱨᱚᱠᱤᱛᱤ ᱡᱩᱫᱤ ᱫᱟᱨᱮ ᱱᱟᱹᱲᱤ ᱠᱚᱵᱚᱱ ᱪᱟᱵᱟᱭᱟ ᱥᱮᱸᱜᱮᱞ ᱡᱚᱫᱤ ᱵᱚᱱ ᱫᱷᱚᱨᱟᱣᱜᱼᱟ ᱛᱟᱦᱞᱮ ᱠᱷᱟᱱ ᱫᱚ ᱯᱨᱚᱠᱤᱛᱤ ᱜᱮ ᱮᱸ ᱯᱨᱚᱠᱤᱛᱤ ᱴᱷᱤᱠ ᱵᱟᱝ ᱛᱟᱦᱮᱱᱟ ᱟᱵᱚᱨᱮᱱ ᱡᱟᱦᱟᱸ ᱯᱨᱚᱠᱤᱛᱤᱨ ᱨᱮ ᱢᱮᱥᱟ ᱠᱟᱛᱮᱜ ᱦᱮᱱᱟᱜ ᱠᱚᱣᱟ ᱡᱤᱵ ᱡᱚᱱᱛᱨᱩ ᱠᱚ ᱡᱮᱢᱚᱱ ᱪᱮᱬᱮ ᱪᱩᱯᱲᱤᱫ ᱱᱩᱠᱩ ᱦᱚᱸ ᱦᱚᱸ ᱛᱟᱦᱮᱱ ᱡᱟᱭᱜᱟ ᱵᱟᱝ ᱠᱩᱲᱟᱹᱜ ᱛᱟᱠᱚᱣᱟ ᱟᱨ ᱱᱩᱠᱩ ᱵᱟᱠᱚ ᱛᱟᱦᱮᱱ ᱠᱷᱟᱱ ᱢᱟ ᱵᱟᱝ ᱜᱮ ᱜᱟᱱᱚᱜᱼᱟ ᱱᱩᱠᱩ ᱢᱟ ᱟᱹᱰᱤᱜᱟᱱ ᱨᱳᱜᱽ ᱠᱷᱚᱱᱟᱜ ᱦᱚᱸᱠᱚ ᱵᱟᱧᱪᱟᱣ ᱵᱚᱱᱟ ᱩᱱᱟᱹᱜ ᱵᱚᱱ ᱱᱚᱝᱨᱟᱭᱟ ᱚᱱᱟ ᱠᱚ ᱟᱹᱵᱚ ᱠᱚ ᱥᱟᱯᱷᱟᱭᱟ ᱟᱨᱠᱤ ᱛᱚ ᱩᱱᱟᱹᱜ ᱠᱚ ᱠᱟᱹᱢᱤᱭᱟ ᱛᱚ ᱩᱱᱠᱩ ᱞᱟᱹᱜᱤᱫ ᱦᱚᱸ ᱮᱸ ᱱᱟᱯᱟᱭ ᱫᱚᱦᱚ ᱫᱚᱨᱠᱟᱨ ᱥᱮ ᱡᱤᱵ ᱡᱚᱱ ᱛᱟᱦᱮᱱ ᱞᱟᱹᱜᱤᱫ ᱦᱚᱸ ᱟᱸ ᱤᱱᱠᱟᱹᱱᱟᱜ ᱡᱟᱦᱟᱱᱟᱜ ᱵᱤᱨ ᱠᱚ ᱟᱨᱠᱤ
ᱦᱩ
ᱩᱱᱠᱩ ᱞᱟᱹᱜᱤᱫ ᱦᱚᱸ ᱫᱚᱨᱠᱟᱨ ᱛᱚ ᱚᱱᱟ ᱵᱟᱨᱮᱛᱮ ᱡᱤᱵᱽ ᱡᱚᱱᱛᱨᱩ ᱵᱟᱨᱮᱛᱮ ᱩᱱᱠᱩ ᱨᱩᱠᱷᱤᱭᱟᱹ ᱫᱚᱦᱚ ᱞᱟᱹᱜᱤᱫ ᱟᱹᱵᱤᱱ ᱵᱟᱨ ᱠᱟᱛᱷᱟ ᱵᱮᱱ ᱞᱟᱹᱭ ᱞᱮᱠᱷᱟᱱ ᱢᱚᱡᱽ ᱞᱤᱧ ᱵᱩᱡᱟᱹᱣ ᱠᱮᱭᱟ
ᱟᱪᱪᱷᱟ ᱱᱩᱠᱩ ᱡᱮᱢᱚᱱ ᱟᱵᱚᱨᱮᱱ ᱡᱟᱦᱟᱸ ᱛᱤᱱᱟᱹᱜ ᱦᱩᱭᱱᱟ ᱪᱮᱸᱬᱮ ᱪᱤᱯᱨᱩᱫ ᱠᱚ ᱥᱮ ᱡᱟᱱᱣᱟᱨ ᱠᱚ ᱩᱱᱠᱩ ᱦᱚᱸ ᱟᱵᱚ ᱢᱟᱱᱮ ᱵᱟᱡ ᱵᱟᱧᱪᱟᱣ ᱫᱚᱦᱚ ᱫᱚᱨᱠᱟᱨᱚᱜᱼᱟ ᱪᱮᱸᱬᱮ ᱦᱚᱛᱮ ᱛᱮ ᱧᱮᱞ ᱵᱤᱱ ᱟᱹᱰᱤᱜᱟᱱ ᱡᱤᱱᱤᱥ ᱜᱮ ᱡᱟᱦᱟᱱᱟᱜ ᱡᱚ ᱦᱩᱭᱱᱟ
ᱚᱸ
ᱛᱚ ᱚᱱᱟ ᱩᱱᱠᱩ ᱢᱟ ᱡᱚ ᱠᱚ ᱡᱚᱢᱟ ᱥᱮ ᱦᱩᱰᱤᱧ ᱦᱩᱰᱤᱧ ᱡᱤᱱᱤᱥ ᱡᱟᱦᱟᱸ ᱛᱤᱱᱟᱹᱜ ᱤᱭᱟᱹ ᱡᱟᱝ ᱠᱚ ᱱᱚᱣᱟ ᱡᱟᱭᱜᱟ ᱠᱷᱚᱱ ᱮᱴᱟᱜ ᱡᱟᱭᱜᱟ ᱠᱚ ᱤᱫᱤᱭᱟ ᱚᱸᱰᱮ ᱦᱚᱸ ᱫᱟᱨᱮᱜᱼᱟ ᱚᱱᱟ ᱦᱤᱥᱟᱹᱵ ᱦᱚᱸ ᱩᱱᱠᱩ ᱢᱚᱛᱞᱚᱵ ᱟᱹᱰᱤ ᱩᱸ ᱱᱟᱯᱟᱭ ᱠᱚ ᱠᱟᱹᱢᱤ ᱮᱜᱼᱟ ᱛᱚ ᱚᱱᱟ ᱦᱚᱸ ᱢᱤᱫᱴᱮᱝ ᱵᱮᱥ ᱠᱟᱛᱷᱟ ᱠᱟᱱᱟ
ᱦᱮᱸ ᱦᱮᱸ ᱟᱹᱰᱤ ᱢᱚᱧᱡᱽ ᱵᱮᱱ ᱢᱮᱱ ᱟᱠᱟᱫᱟ ᱡᱮ ᱱᱩᱠᱩ ᱦᱚᱸ ᱯᱨᱚᱠᱤᱛᱤ ᱨᱮᱦᱚᱸ ᱟᱹᱰᱤ ᱢᱟᱨᱟᱝ ᱠᱚ ᱠᱟᱹᱢᱤᱭᱮᱼᱟ ᱚᱸ ᱟᱸ ᱟᱹᱰᱤ ᱵᱮᱥ ᱵᱩᱡᱷᱟᱹᱜᱼᱟ ᱛᱚ ᱱᱩᱠᱩ ᱦᱚᱸ ᱟᱵᱚ ᱨᱩᱠᱷᱤᱭᱟᱹ ᱫᱚᱦᱚᱸ ᱟᱹᱰᱤ ᱜᱮ ᱡᱟᱹᱨᱩᱲ ᱛᱟᱵᱚᱱᱟ ᱱᱩᱠᱩ ᱦᱚᱸ ᱟᱵᱚ ᱟᱵᱚ ᱥᱟᱶᱛᱮᱱ ᱠᱟᱱᱟ ᱠᱚ ᱡᱮ ᱟᱵᱚ ᱢᱤᱞᱮᱢᱤᱥᱮ᱾ ᱛᱟᱦᱮᱱ ᱜᱮ ᱱᱚᱣᱟ ᱯᱨᱚᱠᱤᱛᱤ ᱨᱮᱱᱟᱜ ᱱᱟᱯᱟᱭ ᱦᱩᱭᱩᱜᱼᱟ ᱟᱨᱠᱤ
ᱦᱩᱸ
ᱛᱚ ᱟᱵᱚ ᱞᱟᱹᱜᱤᱫ ᱩᱭᱦᱟᱹᱨ ᱞᱮᱠᱷᱟᱱ ᱫᱚ ᱵᱟᱝ ᱜᱟᱱᱚᱜ ᱩᱱᱠᱩ ᱞᱟᱹᱜᱤᱫ ᱦᱚᱸ ᱩᱭᱦᱟᱹᱨ ᱨᱮᱫᱚ ᱞᱟᱜᱟᱣ ᱵᱚᱱᱟ ᱟᱨᱠᱤ
ᱦᱮᱸ
ᱛᱚ ᱜᱚᱢᱠᱮ ᱟᱹᱰᱤ ᱵᱮᱥ ᱞᱤᱧ ᱵᱩᱡᱷᱟᱹᱣ ᱠᱮᱫᱟ ᱟᱹᱵᱤᱱ ᱪᱟᱞᱟᱜ ᱨᱚᱯᱚᱲ ᱠᱟᱛᱮ ᱛᱚ ᱠᱟᱨᱭᱟ ᱨᱮ ᱡᱟᱦᱟᱸ ᱚᱠᱛᱚ ᱮᱢᱟᱜ ᱞᱟᱝ ᱛᱟᱦᱮᱫ ᱜᱟᱯᱟᱞ ᱢᱟᱨᱟᱣ ᱨᱮᱱᱟᱜ
ᱦᱮᱸ
ᱚᱱᱟ ᱫᱚ ᱪᱟᱵᱟ ᱦᱮᱡ ᱟᱠᱟᱱ ᱛᱟᱞᱟᱝᱼᱟ
ᱦᱳᱭ
ᱯᱚᱨᱮᱨ ᱴᱚᱯᱤᱠ ᱟᱨᱚ ᱞᱟᱝ ᱜᱚᱯᱚᱭᱟ ᱮᱴᱟᱜ ᱠᱚ ᱴᱚᱯᱤᱠ ᱠᱚ ᱟᱛᱮ
ᱦᱮᱸ ᱴᱷᱤᱠ
ᱛᱚ ᱱᱤᱭᱟᱹ ᱵᱮᱲᱟ ᱫᱚ ᱞᱤᱧ ᱫᱚᱦᱚᱭᱮᱫᱟ ᱟᱨᱠᱤ
ᱦᱮᱸ ᱴᱷᱤᱠ ᱜᱮᱭᱟ ᱛᱚ
ᱦᱩᱸ